ᱦᱳᱭ ᱡᱚᱦᱟᱨ ᱜᱮ, ᱟᱸᱡᱚᱢᱚᱜ ᱠᱟᱱᱟ ᱛᱚ?
ᱦᱳᱭ ᱡᱚᱦᱟᱨ ᱜᱮ, ᱦᱮᱸ ᱟᱸᱡᱚᱢᱚ-ᱜ ᱠᱟᱱᱟ ᱾
ᱟᱫᱚ ᱞᱟᱹᱭ ᱫᱟᱞᱤᱧ ᱱᱤᱛᱚᱜ ᱫᱚ, ᱟᱫᱚ ᱚᱱᱮ ᱡᱟᱦᱟᱸ ᱯᱚᱨᱚᱵᱽ ᱠᱚ ᱦᱩᱭᱩᱜᱼᱟ᱾ ᱚᱱᱟ ᱞᱤᱭᱮ ᱠᱟᱹᱴᱤᱡ ᱜᱟᱞᱢᱟᱨᱟᱣ ᱞᱮᱠᱷᱟᱱ ᱵᱷᱟᱜᱤᱜᱼᱟ᱾ ᱢᱟᱱᱮ ᱯᱚᱨᱚᱵᱽ ᱵᱚᱞᱛᱮ ᱡᱟᱦᱟᱸ ᱯᱩᱡᱟᱹ ᱠᱚᱵᱚᱱ ᱠᱚᱨᱟᱣ-ᱟ᱾ ᱥᱟᱠᱨᱟᱛ, ᱥᱚᱨᱦᱟᱭ, ᱫᱟᱸᱥᱟᱭ ᱾ ᱚᱱᱠᱟᱱᱟ-ᱜ ᱡᱤᱱᱤᱥ ᱠᱚ, ᱢᱟᱱᱮ ᱟᱫᱚ ᱟᱯᱮ ᱥᱮᱫ ᱫᱚ, ᱪᱮᱫ ᱡᱤᱱᱤᱥᱴᱟ-ᱜ ᱵᱷᱟᱜᱮ ᱛᱮᱠᱚ ᱢᱟᱱᱟᱣ-ᱟ ᱾ ᱟᱹᱰᱤ ᱢᱚᱡᱽ ᱛᱮ ᱢᱟᱱᱮ ᱫᱟᱸᱥᱟᱭ ᱥᱮ ᱥᱚᱦᱦᱟᱭ ᱥᱮ ᱱᱚᱣᱟ ᱤᱭᱟᱹ ᱡᱟᱦᱟᱸ ᱥᱟᱠᱨᱟᱛ?
ᱟᱞ ᱟᱞᱮ ᱥᱮᱫ ᱫᱚ ᱡᱷᱚᱛᱚᱜ ᱜᱮ, ᱚᱱᱟ ᱡᱟᱦᱟᱸ ᱵᱤᱱ ᱞᱟᱹᱭ ᱠᱮᱫᱟ᱾ ᱚᱸ ᱫᱥᱟᱭ ᱦᱚᱸ ᱠᱚ ᱢᱟᱱᱟᱭ ᱜᱮᱭᱟ ᱾ ᱟᱨ ᱥᱚᱨᱦᱟᱭ ᱠᱚ, ᱟᱨ ᱥᱟᱠᱨᱟᱛ ᱾ ᱡᱚᱛᱚᱢᱟ-ᱜ ᱜᱮ ᱢᱟᱱᱟᱣ ᱫᱚ ᱾ ᱜᱮᱭᱟ ᱠᱚ ᱟᱨ ᱟᱵᱚᱣᱟ-ᱜ ᱵᱟᱦᱟ, ᱢᱟᱜ ᱢᱚᱬᱮᱸ ᱚᱱᱟ ᱠᱚᱼᱦᱚᱸ ᱦᱩᱭᱩᱜ ᱜᱮᱭᱟ ᱾
ᱢᱚᱷᱽ ᱚᱸ ᱛᱟᱦᱞᱮ ᱟᱞᱮᱥᱮᱫ ᱦᱚᱸ ᱚᱱᱟᱦᱚᱸ ᱵᱽᱷᱟᱜᱤ ᱜᱮ ᱦᱩᱭᱩᱜᱭᱼᱟ᱾ ᱡᱟᱦᱟᱸ ᱵᱟᱦᱟ ᱾ ᱟᱞ ᱥᱮᱫ ᱫᱚ ᱵᱟᱦᱟ, ᱥᱚᱨᱦᱟᱭ, ᱢᱟᱱᱮ ᱢᱟᱜ ᱢᱚᱬᱮᱸ ᱵᱟᱦᱟ ᱟᱞᱮ ᱥᱮᱫ ᱫᱚ ᱧᱮᱞᱚᱜᱼᱟ ᱾ ᱡᱮ ᱵᱟᱦᱟ ᱨᱮᱫᱚ ᱩᱱᱟᱹᱜ ᱫᱚ ᱨᱟᱹᱥᱠᱟᱹ ᱵᱟᱝᱠᱚ ᱵᱩᱡᱷᱟᱹᱜᱼᱟ ᱾ ᱢᱟᱜᱽ ᱢᱚᱬᱮᱸ ᱨᱮᱜᱮ ᱞᱟᱹᱭᱟᱠᱚ ᱵᱷᱽᱟᱜᱤ, ᱫᱚᱢᱮ ᱨᱟᱹᱥᱠᱟᱹ ᱢᱟᱜ ᱢᱚᱬᱮᱸ ᱾ ᱟᱫᱚ ᱢᱟᱜ ᱢᱚᱬᱮᱸ ᱜᱮ ᱦᱩᱭᱩᱜᱼᱟ᱾ ᱢᱟᱜ ᱢᱚᱬᱮᱸ ᱟᱨ ᱟᱫ ᱟᱨ ᱢᱟᱜ ᱢᱚᱬᱮᱸ ᱫᱚᱠᱚ ᱟᱞᱤᱧ ᱥᱮᱫ ᱫᱚ ᱢᱟᱜ ᱢᱚᱬᱮᱸ ᱫᱚ ᱦᱩᱭᱩᱜ ᱠᱟᱱᱟ ᱾ ᱯᱟᱸᱪ ᱵᱚᱪᱷᱚᱨ ᱪᱷᱟᱲᱟ - ᱪᱷᱟᱲᱟ ᱦᱩᱭᱩᱜᱼᱟ ᱾
ᱦᱮᱸ ᱦᱮᱸ ᱦᱮᱸ ᱾ ᱟᱹᱰᱤ ᱡᱟᱭᱜ-ᱟ ᱨᱮᱫᱚ ᱚᱱᱠᱟ ᱯᱟᱸᱪ ᱵᱚᱪᱷᱚᱨ ᱚᱸ ᱟᱞᱮ ᱟᱹᱞᱤᱧ ᱥᱮᱫ ᱫᱚ ᱚᱱᱟ, ᱡᱟᱦᱟᱸ ᱵᱟᱦᱟ ᱢᱮᱱᱟᱜᱼᱟ᱾ ᱵᱟᱦᱟ ᱫᱚᱸ ᱚᱱᱠᱟ ᱯᱨᱚᱛᱮᱠ ᱵᱚᱪᱚᱨ ᱜᱮ ᱦᱩᱭᱩᱜᱭ ᱜᱮᱭᱟ ᱾ ᱟᱨ ᱡᱟᱦᱟᱸ ᱦᱭᱳᱭ-ᱜ ᱠᱟᱱᱟ, ᱢᱟᱜᱢᱚᱬᱮᱸ
ᱦᱩᱸ
ᱢᱟᱜ ᱢᱚᱲᱮᱸ ᱫᱚ ᱚᱱᱠᱟ ᱯᱮ ᱵᱚ ᱪᱷᱚᱨ ᱟᱨ ᱵᱟᱝᱠᱷᱟᱱ ᱢᱚᱬᱮᱸ ᱵᱚᱪᱷᱚᱨ ᱚᱱᱠᱟ ᱚᱱᱛᱚᱨ - ᱚᱱᱛᱚᱨ ᱦᱩᱭᱩᱜ ᱜᱮᱭᱟ᱾ ᱾ ᱟᱨ ᱡᱳ ᱡᱳ ᱦᱮᱸ ᱟᱨ ᱵᱟᱦᱟ ᱥᱚᱢᱚᱭ ᱫᱚ ᱦᱩᱭᱩᱜ ᱠᱟᱱᱟ᱾ ᱟᱢ ᱩᱱᱟᱹᱜ ᱫᱚ ᱯᱮᱲᱟ ᱯᱟᱹᱲᱦᱟᱹ ᱠᱚᱼᱫᱚ ᱵᱟᱠᱚ ᱱᱮᱶᱛᱟ ᱠᱚᱣᱟ ᱾ᱟᱨ ᱟ ᱟᱹᱛᱩ ᱦᱚᱲ ᱠᱚ ᱟᱨ ᱟᱨ ᱛᱚᱠᱷᱚᱱ ᱫᱚ ᱨᱟᱹᱥᱠᱟᱹ ᱵᱩᱡᱷᱟᱹᱜ ᱜᱮ ᱢᱮᱱᱠᱷᱟᱱ ᱡᱟᱦᱟᱸ ᱢᱟᱜ ᱢᱚᱬᱮᱸ ᱛᱚᱠᱷᱚᱱ ᱫᱚ ᱢᱟᱜ ᱢᱚᱬᱮᱸ ᱨᱮᱫᱚ ᱟᱹᱰᱤ ᱜᱟᱱ ᱯᱮᱲᱟ ᱯᱟᱹᱲᱦᱟᱹ ᱠᱚᱼᱠᱚ ᱱᱮᱣᱛᱟ ᱠᱚ ᱜᱮᱭᱟ ᱟᱠᱚ ᱠᱚᱨᱮᱱ ᱠᱩᱲᱤ ᱜᱤᱫᱽᱨᱟᱹ ᱠᱚ ᱦᱩᱭᱩᱜ ᱠᱟᱱᱟ ᱠᱚ ᱦᱮᱸ ᱩᱱᱠᱩ ᱠᱚᱠᱚ ᱦᱮᱭᱟ᱾ ᱟᱹᱰᱤ ᱢᱟᱨᱟᱝ ᱠᱟᱛᱮ ᱦᱩᱭᱩᱜ ᱜᱮᱭᱟ ᱟᱢ ᱢᱟᱜ ᱢᱚᱬᱮᱸ ᱫᱚ ᱟᱨ ᱛᱚᱠᱷᱚᱱ ᱫᱚ ᱦᱩᱭᱩᱜ ᱠᱟᱱᱟ᱾ ᱤᱭᱟᱹ ᱯᱳᱭᱞᱳ ᱫᱤᱱ ᱢᱟ, ᱩᱢ ᱢᱟᱦᱟ ᱠᱟᱱᱟ ᱦᱟᱸᱜ, ᱟᱹ ᱩᱢ ᱢᱟᱦᱟᱨᱮ ᱟ ᱵᱚᱸᱜᱟ ᱡᱚᱦᱟ, ᱵᱚᱸᱜᱟ ᱵᱩᱨᱩ ᱠᱚ ᱠᱚᱨᱟᱣ ᱠᱟᱛᱮ ᱛᱟᱨᱯᱚᱨ ᱥᱟᱹᱨᱫᱤ ᱢᱟᱦᱟ ᱢᱮᱱᱟᱜᱼᱟ᱾ ᱟᱨ,
ᱥᱟᱹᱨᱫᱤ ᱢᱟᱦᱟ, ᱥᱟᱹᱨᱫᱤ ᱢᱟᱦᱟ ᱦᱤᱞᱳᱜ ᱜᱮ ᱟᱥᱚᱞ ᱯᱩᱡᱟᱹ ᱫᱚ᱾
ᱢᱟᱦᱟ ᱨᱮᱜᱮ ᱟᱹᱰᱤ ᱡᱟᱦᱟᱸ ᱦᱩᱭᱩᱜ ᱠᱟᱱᱟ ᱩᱱᱠᱩ ᱫᱟᱨᱮ ᱠᱚ, ᱠᱚ ᱟᱹᱜᱩ ᱠᱚᱫᱚ᱾
ᱦᱮᱸ ᱛᱚᱠᱷᱚᱱ ᱜᱮ ᱮᱢᱟ ᱠᱚᱣᱟ ᱠᱚ ᱫᱟᱨᱮ ᱠᱚ ᱟᱨ ᱟᱹᱰᱤ, ᱛᱚ ᱟᱞᱮ ᱱᱚᱛᱮ ᱫᱚ ᱦᱩᱭᱩᱜ ᱠᱟᱱᱟ ᱟᱹᱰᱤ ᱡᱟᱭᱜᱟ ᱨᱮᱫᱚ, ᱟᱸ, ᱩᱱᱠᱩ ᱡᱟᱦᱟᱸ ᱟᱵᱚ ᱵᱚᱸᱜᱟ ᱩᱱᱠᱩ ᱫᱟᱲᱮ ᱠᱚᱠᱚ ᱟᱹᱜᱩ ᱠᱟᱛᱮᱫ ᱡᱟᱦᱟᱸ ᱦᱩᱭᱩᱜ ᱠᱟᱱᱟ ᱯᱨᱚᱥᱟᱫᱽ ᱵᱚᱱ ᱛᱤᱱᱟᱹᱜ ᱵᱮᱱᱟᱣ ᱫᱚ ᱡᱟᱦᱮᱨ ᱨᱮ ᱚᱱᱟ ᱫᱚ, ᱠᱚ ᱟᱹ ᱟᱞᱮᱛᱮ ᱟᱞᱮᱛᱮ ᱠᱚ ᱡᱮᱡᱟᱲ ᱠᱚ ᱤᱥᱤᱱ ᱜᱮᱭᱟ ᱢᱮᱱᱠᱷᱟᱱ, ᱟᱞᱮ ᱱᱚᱛᱮ ᱨᱮᱫᱚ ᱦᱩᱭᱩᱜ ᱠᱟᱱᱟ᱾ ᱚᱱᱟ ᱫᱚ ᱟᱛᱳ, ᱢᱟᱱᱮ ᱢᱤᱫ ᱴᱷᱮᱱ ᱜᱮᱠᱚ ᱤᱥᱤᱱ ᱜᱮᱭᱟ᱾ ᱟᱞᱟᱫᱟ ᱟᱞᱟᱫᱟ ᱚᱱᱠᱟ ᱫᱚ ᱵᱟᱝ᱾ ᱟᱫᱚ ᱡᱟᱦᱟᱸ ᱛᱤᱱᱟᱹᱜ ᱯᱮᱲᱟ ᱠᱚ ᱯᱟᱹᱲᱦᱟᱹ ᱠᱚᱠᱚ ᱦᱤᱡᱩᱜ ᱜᱮᱭᱟ ᱩᱱᱠᱩ ᱫᱚ ᱮ ᱚᱸᱰᱮᱜᱮ, ᱥᱟᱱᱟᱢ ᱠᱚᱜᱮ ᱚᱸᱰᱮ ᱜᱮᱠᱚ ᱡᱚᱢᱟ ᱟᱨ ᱦᱩᱭᱩᱜ ᱠᱟᱱᱟ᱾ ᱟᱢ, ᱥᱟᱱᱟᱢ ᱠᱚᱜᱮ ᱛᱤᱱᱟᱹᱜ ᱡᱟᱦᱟᱸ ᱯᱮᱲᱟ ᱠᱚᱠᱚ ᱦᱤᱡᱩᱜ ᱜᱮᱭᱟ ᱚᱸᱰᱮ ᱜᱮᱠᱚ ᱡᱚᱢ ᱜᱮᱭᱟ᱾ ᱟᱨ ᱛᱟᱨᱯᱚᱨᱮᱨ ᱫᱤᱱ ᱫᱚ ᱦᱩᱭᱩᱜ ᱠᱟᱱᱟ ᱵᱟᱥᱠᱮ ᱢᱟᱦᱟ ᱵᱟᱥᱠᱮ ᱢᱟᱦᱟ ᱨᱮᱫᱚ, ᱟᱹᱰᱤ ᱨᱟᱹᱥᱠᱟᱹ ᱵᱩᱡᱷᱟᱹᱜ ᱜᱮᱭᱟ ᱚᱱᱠᱟ ᱫᱟᱜ ᱫᱩᱞ ᱠᱚ ᱦᱩᱭᱩᱜ ᱜᱮᱭᱟ᱾
ᱦᱳᱭ ᱟᱞᱮᱥᱮᱫ ᱦᱚᱸ ᱚᱱᱠᱟ ᱜᱮ ᱫᱟᱜ ᱫᱩᱞ ᱠᱚ ᱦᱩᱭᱩᱜᱼᱟ ᱵᱟᱥᱠᱮ ᱢᱟᱦᱟ ᱵᱟᱥᱠᱮ ᱢᱟᱦᱟ ᱦᱤᱞᱳᱜ ᱜᱮ ᱢᱩᱪᱟᱹᱫ ᱫᱤᱱ᱾ ᱩᱱ ᱦᱤᱞᱳᱜ ᱜᱮ ᱡᱮ ᱨᱟᱹᱥᱠᱟᱹ ᱢᱩᱪᱟᱹᱫ ᱨᱟᱹᱥᱠᱟᱹ ᱩᱱ ᱦᱤᱞᱳᱜ ᱜᱮ ᱫᱟᱜ ᱠᱚᱠᱚ ᱫᱩᱞ ᱡᱚᱝᱼᱟ ᱞᱟᱜᱽᱲᱮ ᱠᱚ ᱮᱱᱮᱡᱟ᱾
ᱦᱮᱸ ᱦᱮᱸ᱾
ᱟᱨ ᱟᱨ, ᱥᱚ ᱥᱚᱨᱦᱟᱭ, ᱛᱟᱦᱞᱮ ᱟᱯᱮ ᱥᱮᱫ ᱫᱚ ᱥᱚᱨᱦᱟᱭ ᱫᱚ ᱚᱠᱟᱞᱮᱠᱟ ᱦᱩᱭᱩᱜᱼᱟ ᱟᱨ ᱢᱟᱱᱮ? ᱚᱠᱟᱞᱮᱠᱟ ᱦᱩᱭᱩᱜᱼᱟ ᱟᱹᱰᱤ ᱡᱟᱠ ᱡᱚᱢᱚᱠ ᱜᱮ ᱦᱩᱭᱩᱜᱼᱟ ᱥᱚᱨᱦᱟᱭ?
ᱦᱮᱸ ᱥᱚᱦᱚᱨᱟᱭ ᱫᱚ ᱟᱞᱮ ᱱᱚᱛᱮ ᱫᱚ ᱦᱩᱭᱩᱜ ᱜᱮᱭᱟ ᱢᱮᱱᱠᱷᱟᱱ ᱠᱷᱩᱵ ᱛᱚ ᱡᱟᱠ ᱡᱚᱢᱚᱠ ᱫᱚ ᱵᱟᱝ ᱦᱩᱭᱩᱜ ᱜᱮᱭᱟ ᱠᱤ ᱦᱩᱭᱩᱜ ᱜᱮᱭᱟ ᱟᱫᱚ ᱟᱛᱴᱟᱜ ᱠᱟᱹᱴᱤᱡ, ᱦᱩᱰᱤᱧ ᱜᱮᱭᱟ ᱛᱚ ᱟᱫᱚ ᱩᱱᱟᱹᱜ ᱫᱚ ᱡᱟᱠ ᱡᱚᱢᱚᱠ ᱠᱟᱛᱮᱫ ᱫᱚ ᱵᱟᱭ ᱦᱩᱭᱩᱜ ᱜᱮᱭᱟ᱾ ᱢᱮᱱᱠᱷᱟᱱ ᱟᱵᱚᱣᱟᱜ ᱢᱟ ᱡᱷᱚᱛᱚ ᱠᱷᱚᱱᱟᱜ ᱞᱟᱹᱴᱩ ᱯᱚᱨᱚᱵᱽ ᱢᱟ ᱦᱟᱹᱛᱤ ᱞᱮᱠᱟᱱ, ᱯᱚᱨᱚᱵᱽ ᱢᱟ ᱥᱚᱨᱚᱦᱚᱨᱟᱭ ᱜᱮ ᱠᱟᱱᱟ ᱦᱮᱸ᱾
ᱟᱫᱚ ᱥᱚᱨᱦᱟᱭ ᱫᱚ ᱟᱫᱚ ᱢᱤᱫᱴᱟᱱ ᱵᱚᱝᱥᱚ ᱨᱮ ᱦᱩᱭᱩᱜᱼᱟ᱾ ᱢᱤᱫᱴᱟᱱ ᱵᱚᱝᱥᱚ ᱨᱮ ᱦᱩᱭᱩᱜᱼᱟ ᱟᱫᱚ ᱚᱠᱚᱭ ᱚᱠᱟ ᱠᱚᱨᱮᱱ ᱵᱚᱝᱥᱚ ᱚᱠᱟ ᱠᱚᱨᱮ ᱢᱮᱱᱟᱜ ᱠᱚᱣᱟ᱾ ᱟᱫᱚ ᱩᱱᱠᱩ ᱩᱱᱠᱩ ᱥᱚᱸᱜᱮ ᱡᱩᱫᱤ ᱡᱳᱜᱟᱡᱳᱜᱽ ᱢᱮᱱᱟᱜ ᱛᱟᱠᱚᱣᱟ ᱩᱱᱠᱩ ᱡᱩᱫᱤ ᱠᱚ, ᱤᱭᱟᱹ ᱟᱹᱜᱩ ᱠᱟᱫᱟ ᱟᱫᱚ ᱩᱱᱠᱩ ᱠᱚ ᱠᱚᱨᱟᱣᱟ ᱥᱚᱦᱨᱟᱭ ᱫᱚ, ᱟᱨ ᱡᱩᱫᱤ ᱚᱱᱠᱟ ᱵᱚᱝᱥᱚ ᱴᱷᱮᱱ ᱠᱷᱚᱱ ᱠᱚ ᱟᱜ ᱦᱚᱪᱚ ᱠᱟᱱᱟ ᱪᱷᱟᱲᱟ ᱦᱚᱪᱚᱣᱟ ᱠᱟᱱᱟ ᱠᱚ, ᱛᱟᱦᱚᱞᱮ ᱫᱚ ᱩᱱᱠᱩ ᱫᱚ ᱪᱤᱠᱟᱹ ᱛᱮᱠᱚ ᱥᱚᱨᱦᱟᱭᱚᱜ-ᱟ ᱟᱫᱚ ᱩᱱᱠᱩ ᱫᱚ, ᱟᱹᱰᱤ ᱥᱚᱢᱚᱥᱥᱟ ᱛᱟᱠᱚ ᱡᱩᱫᱤ ᱵᱚᱝᱥᱚ ᱠᱚ ᱯᱟᱸᱡᱟ ᱧᱟᱢ ᱠᱟᱛᱟ ᱠᱚᱣᱟ᱾ ᱟᱨ ᱛᱟᱦᱚᱞᱮ ᱵᱚᱸᱜᱟ ᱵᱩᱨᱩ ᱠᱚ ᱯᱟᱸᱡᱟ ᱠᱚᱛᱟᱠᱚᱣᱟ ᱠᱚ ᱟᱨ ᱯᱩᱡᱟᱹᱭᱟᱠᱚ᱾ ᱟᱞᱮ ᱥᱮᱫ ᱦᱚᱸ ᱚᱱᱠᱟ ᱥᱚᱨᱦᱟᱭ ᱦᱩᱭᱩᱜ ᱜᱮᱭᱟ ᱚᱱᱠᱟ ᱠᱷᱩᱱᱴᱟᱹᱣ᱾ ᱚᱱᱟ ᱡᱟᱦᱟᱸ ᱠᱟᱹᱞᱤ ᱯᱩᱡᱟᱹ ᱵᱚᱱ ᱞᱟᱹᱭ ᱮᱫᱟ᱾
ᱦᱮᱸ ᱦᱮᱸ᱾
ᱚᱱᱟ ᱴᱟᱭᱤᱢ ᱦᱩᱭᱩᱜ-ᱟ ᱟᱨ ᱚᱱᱟ ᱤᱭᱟᱹ ᱴᱟᱭᱤᱢ ᱦᱩᱭᱩᱜ-ᱟ᱾ ᱚ, ᱚᱱᱟ ᱫᱚᱞ ᱯᱩᱨᱱᱤᱢᱟ ᱨᱮ ᱦᱩᱭᱩᱜᱼᱟ ᱛᱟᱯᱚᱨᱮ ᱦᱟᱱᱮ ᱡᱟᱦᱟᱸ ᱵᱩᱫ ᱵᱩᱫᱽᱷᱚ ᱯᱩᱨᱱᱤᱢᱟ ᱨᱮ ᱦᱩᱭᱩᱜ-ᱟ ᱵᱩᱫᱽᱫᱷᱚ ᱯᱩᱨᱱᱤᱢᱟ, ᱡᱟᱦᱟᱸ ᱚᱱᱟ ᱤᱭᱟᱹ ᱠᱚ ᱪᱟᱜᱼᱟ ᱚᱱᱟ ᱞᱩᱜᱩᱵᱩᱨᱩ ᱵᱟᱝᱠᱚ ᱪᱟᱞᱟᱜᱼᱟ᱾ ᱦᱳᱭ ᱚᱱᱟ ᱴᱟᱭᱤᱢ ᱚᱱᱟ ᱴᱟᱭᱤᱢ ᱦᱚᱸ ᱦᱩᱭᱩᱜ ᱜᱮᱭᱟ ᱟᱞᱮ ᱴᱷᱮᱱ ᱟᱹᱰᱤ ᱡᱟᱠ-ᱡᱚᱢᱚᱠ ᱜᱮᱠᱚ ᱠᱚᱨᱟᱣ ᱟᱞᱮᱥᱮᱫ ᱥᱚᱨᱚᱦᱟᱭ,
ᱟᱪᱪᱷᱟ ᱟᱪᱪᱷᱟ᱾ ᱥᱟᱠᱨᱟᱛ ᱠᱚᱫᱚ ᱪᱮᱫ ᱞᱮᱠᱟᱯᱮ ᱢᱟᱱᱟᱣ ᱜᱮᱭᱟ ᱟᱯᱮ?
ᱥᱟᱠᱨᱟᱛ ᱥᱟᱠᱨᱟᱛ ᱦᱚᱸ ᱟᱹᱰᱤ ᱡᱟᱠ ᱡᱚᱢᱚᱜ ᱜᱮ, ᱱᱟᱣᱟ ᱞᱩᱜᱽᱲᱤᱡ ᱠᱚᱠᱚ ᱟᱹᱜᱩᱭᱟ ᱱᱟᱭᱟ ᱞᱩᱜᱽᱲᱤᱡ ᱠᱚᱠᱚ ᱟᱹᱜᱩᱭᱟ ᱡᱷᱚᱛᱚ ᱱᱟᱭᱟᱱᱟᱜ ᱠᱚ ᱦᱚᱨᱚᱜᱟ ᱛᱟᱨ ᱞᱟᱦᱟ ᱫᱤᱱ ᱠᱚ ᱯᱤᱴᱷᱟᱹᱭᱟ᱾ ᱛᱟᱨᱯᱚᱨᱮᱨ ᱫᱤᱱ ᱛᱟᱨᱯᱚᱨᱮ ᱟᱨᱚ ᱵᱚᱡᱦᱟ ᱛᱩᱧ ᱠᱚ ᱦᱳᱭᱳᱜᱼᱟ᱾ ᱟᱯᱮᱥᱮᱫ ᱫᱚ ᱵᱚᱭᱦᱟ ᱛᱩᱧ ᱠᱚᱫᱚ ᱦᱳᱭᱳᱜᱼᱟ ᱥᱮ ᱵᱟᱝ?
ᱟᱹᱞᱤᱧ ᱥᱮᱫ ᱫᱚ ᱚᱱᱟ ᱫᱚ ᱦᱩᱭᱩᱜ ᱠᱟᱱᱟ ᱵᱚᱡᱷᱟ ᱛᱩᱧ ᱫᱚ ᱵᱟᱝ ᱵᱟᱝ ᱦᱩᱭᱩᱜ ᱜᱮᱭᱟ ᱟᱹᱯᱤᱧ ᱥᱮᱫ ᱫᱚ, ᱟᱸᱡᱚᱢ ᱵᱟᱲᱟ ᱟᱠᱟᱫᱟᱞᱤᱧ ᱚᱱᱟ ᱥᱟᱠᱨᱟᱛ ᱨᱮ ᱚᱡᱟᱨᱤᱧ ᱠᱚ ᱦᱩᱭᱩᱜ ᱜᱮᱭᱟ ᱢᱮᱱᱠᱷᱟᱱ ᱟᱹᱞᱤᱧ ᱥᱮᱫ ᱫᱚ ᱡᱟᱦᱟᱸ ᱦᱩᱭᱩᱜ ᱠᱟᱱᱟ ᱢᱟᱱᱮ ᱡᱚᱠᱷᱚᱱ ᱦᱩᱭᱩᱜ ᱠᱟᱱᱟ ᱟᱵᱚ ᱚᱱᱮ ᱥᱟᱠᱨᱟᱛ ᱢᱟᱲᱟᱝ ᱫᱤᱱ ᱚᱱᱮ ᱦᱚᱞᱚᱝ ᱠᱚᱠᱚ ᱤᱭᱟᱹᱭ ᱫᱚ, ᱞᱟᱹᱦᱩᱫ ᱟᱹᱜᱩᱭ ᱫᱚ ᱯᱤᱴᱷᱟᱹ ᱠᱚᱠᱚ ᱵᱮᱱᱟᱭ ᱫᱚ ᱩᱱ ᱦᱤᱞᱳᱜ ᱫᱚ ᱟᱹᱭᱩᱵ ᱵᱮᱲᱟ ᱯᱤᱴᱟᱹ ᱠᱚ ᱵᱮᱱᱟᱜ ᱠᱟᱛᱮᱜ ᱚᱱᱠᱟ ᱠᱚ ᱵᱚᱸᱜᱟᱭ ᱟᱠᱚ, ᱟᱨ ᱛᱟᱨᱯᱚᱨᱮ ᱫᱚᱥᱟᱨ ᱥᱮᱛᱟᱜ ᱦᱤᱞᱳᱜ ᱫᱚ ᱚᱱᱠᱟ, ᱚ ᱮᱸ ᱛᱳᱯᱳ ᱵᱟᱲᱟ ᱠᱟᱛᱮᱫ ᱱᱟ ᱦᱮᱸ ᱱᱟᱣᱟᱱ ᱠᱚ ᱛᱚᱨᱯᱚᱨᱮ ᱮᱸᱜ ᱱᱟᱣᱟ ᱞᱩᱜᱽᱲᱤ ᱠᱚ ᱦᱚᱨᱚᱜ ᱠᱟᱛᱮᱫ ᱚᱱᱠᱟ, ᱡᱚᱢ ᱵᱟᱲᱟᱭ ᱟᱠᱚ ᱟᱨ ᱯᱩᱡᱟᱹᱭ ᱟᱠᱚ ᱛᱟᱯᱚᱨ ᱟᱹᱰᱤ ᱡᱟᱭᱜᱟ ᱨᱮ ᱟᱹᱰᱤ ᱦᱚᱲ ᱠᱚᱠᱚ ᱯᱩᱡᱟᱹᱭ ᱜᱮᱭᱟ᱾ ᱯᱩᱡᱟᱹ ᱠᱟᱛᱮᱫ ᱟᱨᱚ ᱠᱚ ᱡᱚᱢ ᱜᱮᱭᱟ ᱦᱮᱸ, ᱫᱤᱭᱮ ᱟᱞᱮ ᱥᱮᱫ ᱫᱚ ᱩᱱ ᱥᱟᱠᱨᱟᱛ ᱥᱚᱢᱚᱡ ᱜᱮ, ᱟᱸ ᱤᱭᱟᱹ ᱟᱞᱮ ᱫᱚ ᱡᱟᱦᱟᱸ ᱩᱱᱠᱩ ᱡᱟᱦᱮᱨ ᱨᱮ ᱵᱚᱸᱜᱟ ᱠᱚᱠᱚ ᱤᱫᱤ ᱦᱚᱴᱚ ᱠᱟᱠᱚ ᱜᱮᱭᱟ ᱥᱮ, ᱟᱞᱮ ᱫᱚ ᱩᱱᱠᱩ ᱛᱚᱠᱷᱚᱱ ᱟᱞᱮ ᱫᱚ ᱩᱱᱠᱩᱞᱮ ᱤᱫᱤ ᱦᱚᱴᱚ ᱠᱟᱠᱚ ᱜᱮᱭᱟ᱾ ᱢᱮᱱᱠᱷᱟᱱ ᱡᱷᱚᱛᱚ ᱡᱟᱭᱜᱟ ᱨᱮᱫᱚ ᱵᱟᱝᱠᱚ ᱤᱫᱤ ᱠᱚᱜᱮᱭᱟ ᱟᱸᱡᱚᱢ ᱠᱟᱫᱟᱞᱤᱧ, ᱮᱱᱠᱷᱟᱱ ᱟᱞᱮᱭᱟᱜ ᱡᱟᱦᱟ, ᱦᱮᱸ ᱟᱞᱮ ᱥᱮᱫ ᱫᱚ ᱚᱱᱠᱟ ᱠᱚ ᱤᱫᱤ ᱦᱚᱴᱚ ᱠᱟᱠᱚ ᱜᱮᱭᱟ᱾
ᱟᱨ ᱥᱟᱠᱨᱟᱛ ᱛᱟᱦᱚᱞᱮ ᱥᱟᱠᱨᱟᱛ ᱨᱮᱫᱚ ᱟᱯᱮ ᱥᱮᱫ ᱫᱚ ᱪᱮᱫ ᱪᱮᱜ ᱠᱚᱯᱮ ᱯᱤᱴᱷᱟᱹᱭᱟ ᱵᱮᱥᱤ?
ᱟᱪᱪᱷᱟ ᱱᱚᱛᱮ ᱫᱚ ᱦᱩᱭᱩᱜ ᱠᱟᱱᱟ ᱟ ᱡᱤᱞ ᱯᱤᱴᱷᱟᱹ᱾
ᱦᱳᱭ ᱪᱮᱞᱮ ᱪᱮᱫ ᱡᱤᱞ ᱵᱤᱥᱤ ᱯᱮ ᱯᱤᱴᱷᱟᱹᱭᱟ ᱟᱯᱮ ᱫᱚ?
ᱥᱩᱠᱨᱤ ᱡᱤᱞ ᱜᱮᱠᱚ ᱯᱤᱴᱷᱟᱹᱭ ᱜᱮᱭᱟ ᱟᱨ ᱚᱠᱚᱭ ᱠᱚᱫᱚ ᱡᱟᱦᱟᱸ ᱵᱟᱝᱠᱚ ᱡᱚᱢ ᱜᱮᱭᱟ ᱩᱱᱠᱩ ᱩᱱᱠᱩ ᱫᱚ ᱚᱱᱟ ᱮᱸ ᱥᱤᱢ ᱡᱤᱞ ᱠᱚᱠᱚ ᱡᱚᱢ ᱜᱮᱭᱟ ᱦᱮᱸ, ᱥᱤᱢ ᱡᱤᱞ ᱠᱚᱠᱚ ᱯᱤᱴᱷᱟᱹᱭ ᱜᱮᱭᱟ᱾
ᱟᱞᱮ ᱥᱮᱫ ᱦᱚᱸ ᱚᱱᱠᱟ ᱜᱮ,
ᱦᱮᱸ᱾
ᱟᱞᱮ ᱥᱮᱫ ᱦᱚᱸ ᱚᱱᱠᱟᱜᱮ, ᱟᱞᱮ ᱥᱮᱫ ᱫᱚ ᱵᱟᱨᱭᱟ ᱜᱮᱠᱚ ᱠᱚᱨᱟᱣᱟ ᱥᱩᱠᱨᱤ ᱡᱤᱞ ᱦᱚᱸᱠᱚ ᱠᱚᱨᱟᱣᱟ ᱥᱤᱢ ᱡᱤᱞ ᱦᱚᱸ ᱟᱫᱚ ᱩᱱᱡᱽ, ᱡᱚᱛᱚ ᱦᱚᱲ ᱢᱤᱫᱴᱟᱝ ᱚᱲᱟᱜ ᱨᱮ ᱟᱫᱚ ᱡᱚᱛᱚ ᱨᱚᱠᱚᱢ ᱦᱚᱲ ᱜᱮᱠᱚ ᱛᱟᱦᱮᱱᱟ ᱚᱠᱚᱭ ᱫᱚᱭ ᱡᱚᱢᱟᱭ ᱚᱠᱚᱭ ᱫᱚ ᱡᱚᱢ ᱵᱟᱭ ᱥᱟᱱᱟᱮᱭᱟ ᱚᱠᱚᱭ ᱡᱚᱢ ᱥᱟᱱᱟᱭᱮᱭᱟ ᱦᱟᱹᱱᱤ ᱫᱚ ᱡᱚᱢᱟᱭ ᱚᱠᱚᱭ ᱡᱚᱢ ᱵᱟᱭ ᱥᱟᱱᱟᱭᱮᱭᱟ ᱦᱩᱸ ᱚᱠᱚᱭ ᱡᱚᱢ ᱵᱟᱭ ᱥᱟᱱᱟᱮᱭᱟ ᱩᱱᱤ ᱫᱚ ᱵᱟᱭ ᱡᱚᱢᱟ ᱦᱳᱭ ᱚᱱᱠᱟ ᱠᱟᱛᱮᱜ ᱜᱮ,
ᱟᱪᱪᱷᱟ ᱟᱵᱤᱱ ᱥᱮᱫ ᱫᱚ ᱛᱟᱦᱚᱞᱮ ᱚᱱᱟ ᱥᱟᱠᱨᱟᱛ ᱨᱮᱫᱚ ᱩᱱᱠᱩ ᱡᱟᱦᱟᱸ ᱜᱟᱹᱲᱤ ᱠᱚ ᱟᱥᱮᱱ ᱠᱚ ᱛᱚᱠᱷᱚᱱ ᱩᱱᱠᱩ ᱠᱚ ᱤᱫᱤ ᱠᱚᱣᱟ ᱥᱮ ᱵᱟᱝ ᱠᱚ ᱤᱫᱤ ᱠᱚᱣᱟ,
ᱵᱟᱹᱫᱽᱨᱤ ᱵᱟᱹᱫᱽᱨᱤ ᱮᱱᱮᱡ ᱵᱟᱝ ᱵᱟᱝ ᱟᱞᱮ ᱥᱮᱫ ᱫᱚ ᱵᱟᱝ ᱦᱩᱭᱩᱜᱼᱟ ᱚᱱᱟ᱾ ᱦᱳᱭ ᱚᱱᱟ ᱠᱚᱫᱚ ᱧᱮᱞ ᱦᱩᱭ ᱠᱟᱱᱟ ᱢᱤᱫ ᱡᱟᱦᱟᱸ ᱥᱳᱥᱟᱞ ᱢᱤᱰᱤᱭᱟ ᱠᱚᱨᱮ ᱚᱝᱠᱚ ᱵᱷᱤᱰᱭᱳ ᱠᱚᱠᱚ ᱟᱲᱟᱜᱟ ᱧᱮᱞ ᱦᱩᱭ ᱟᱠᱟᱱᱟ ᱟᱫᱚ ᱱᱤᱡᱮ ᱥᱚᱪᱚᱠᱠᱷᱮ ᱢᱮᱫ ᱛᱮᱫᱚ ᱧᱮᱞ ᱵᱟᱝ ᱦᱩᱭᱩ ᱠᱟᱱᱟ ᱡᱮ ᱩᱝᱠᱩ ᱚᱠᱟᱞᱮᱠᱟ ᱢᱟᱱᱮ ᱵᱟᱹᱫᱽᱨᱤ ᱮᱱᱮᱡ ᱠᱚ ᱤᱫᱤ ᱠᱚᱣᱟ ᱠᱚ ᱮᱱᱮᱡ ᱮᱱᱮᱡ ᱛᱮ
ᱥᱟᱠᱨᱟᱛ ᱨᱮ ᱚᱝᱠᱟ ᱵᱟᱹᱫᱽᱨᱤ ᱟᱥᱮᱱ ᱠᱚ ᱠᱚ ᱤᱫᱤ ᱠᱚᱣᱟ ᱛᱚ ᱟᱫᱚ ᱟᱹᱰᱤ ᱨᱟᱹᱥᱠᱟᱹᱜ ᱜᱮ ᱵᱩᱡᱷᱟᱹᱜ ᱜᱮᱭᱟ, ᱟᱹᱰᱤ ᱢᱚᱸᱡᱽ ᱜᱮ ᱟᱹᱭᱠᱟᱹᱜ ᱜᱮᱭᱟ᱾ ᱟᱹᱰᱤ ᱞᱮᱠᱟᱱ ᱦᱚᱲ ᱠᱚᱠᱚ ᱦᱩᱭᱩᱜ ᱜᱮᱭᱟ ᱦᱮᱸ ᱟᱹᱰᱤ ᱟ ᱟᱹᱰᱤ ᱞᱮᱠᱟᱱ ᱜᱮᱠᱚ ᱦᱤᱡᱩᱜ ᱜᱮᱭᱟ ᱛᱚ ᱟᱹᱰᱤ ᱨᱟᱹᱥᱠᱟᱹ ᱜᱮ ᱵᱩᱡᱷᱟᱹᱜ ᱜᱮᱭᱟ᱾
ᱚ᱾ ᱟᱞᱤᱧ ᱥᱮᱫ ᱦᱚᱸ ᱚᱱᱟ ᱠᱚ ᱧᱮᱞ ᱫᱚ ᱦᱩᱭ ᱠᱟᱱᱟ ᱵᱷᱤᱰᱭᱳ ᱨᱮ ᱟᱹᱰᱤ ᱢᱚᱸᱡᱽ ᱜᱮ ᱠᱚ ᱨᱟᱹᱥ ᱠᱟᱹᱭᱟᱠᱚ ᱮᱱᱮᱡ ᱮᱱᱮᱡ ᱛᱮᱠᱚ ᱪᱟᱜᱼᱟ ᱥᱮᱨᱮᱧ ᱟᱠᱚ, ᱟᱫᱚ ᱟᱫᱚ ᱱᱚᱛᱮ ᱢᱟ ᱞᱟᱦᱟ ᱠᱷᱚᱱ ᱜᱮ ᱩᱸ ᱫᱟᱫᱩ ᱛᱟᱠᱚ ᱱᱚᱣᱟ ᱡᱤᱱᱤᱥ ᱴᱟᱜ ᱫᱚ ᱵᱟᱝ ᱠᱚ ᱠᱚᱨᱟᱣ ᱟᱹᱜᱩ ᱠᱟᱫᱟ ᱦᱚᱭᱛᱳ ᱠᱚᱨᱟᱣ ᱟᱹᱜᱩ ᱞᱮᱫ ᱨᱮᱦᱚᱸ ᱚᱱᱟ ᱛᱮᱠᱚ ᱵᱟᱹᱜᱤ ᱠᱟᱫᱟ, ᱵᱟᱵᱟ ᱛᱟᱠᱚ ᱦᱳᱭᱛᱳ ᱚᱱᱟ ᱡᱤᱱᱤᱥᱴᱟᱜ ᱩᱱᱠᱩ ᱦᱚᱸ ᱵᱟᱝᱠᱚ ᱧᱮᱞ ᱠᱟᱫᱟ ᱥᱮ ᱵᱟᱝᱠᱚ ᱠᱚᱨᱟᱣ ᱠᱟᱫᱟ᱾ ᱚᱱᱟ ᱛᱮᱜᱮ ᱟᱞᱮ ᱦᱚᱸ ᱵᱟᱞᱮ ᱧᱮᱞ ᱠᱟᱫ ᱛᱮ ᱚᱱᱟ ᱡᱤᱱᱤᱥ ᱴᱟᱜ ᱵᱟᱞᱮ ᱠᱚᱨᱟᱣ ᱠᱟᱫᱟ᱾ ᱟᱫᱚ ᱚᱱᱟ ᱠᱚ ᱧᱮᱞ ᱠᱟᱛᱮ ᱱᱤᱡᱮ ᱦᱚᱸ ᱢᱚᱱᱮ ᱦᱩᱭᱩᱜᱼᱟ, ᱟᱫᱚ ᱚᱱᱟ ᱨᱮᱱᱟᱜ ᱥᱤᱥᱴᱮᱢ ᱠᱚᱦᱚᱸ ᱵᱟᱲᱟᱭ ᱵᱟᱹᱱᱩᱜᱼᱟᱛᱚ ᱥᱮᱨᱚᱠᱚᱢ ᱪᱮᱫ ᱠᱟᱛᱮ ᱪᱮᱫ ᱪᱤᱠᱟᱹ ᱦᱩᱭᱩᱜᱼᱟ ᱟᱫᱚ᱾ ᱚᱱᱟ ᱛᱮᱜᱮ ᱟᱫᱚ ᱟᱨ ᱢᱤᱫᱴᱟᱝ ᱞᱟᱡᱟᱣ ᱡᱤᱱᱤᱥᱴᱟᱜ ᱵᱚᱞᱚ ᱠᱟᱱᱟ᱾ ᱦᱮᱸ ᱚᱱᱟ ᱵᱟᱝᱠᱚ ᱠᱚᱨᱟᱣ ᱠᱟᱫᱟ ᱡᱩᱫᱤ ᱠᱚᱨᱟᱣ ᱟᱹᱜᱩ ᱠᱮᱭᱟ ᱚᱱᱟ ᱡᱤᱱᱤᱥᱴᱟ ᱞᱟᱡᱟᱣ ᱵᱟᱝ ᱛᱟᱦᱮᱸ ᱠᱚᱜᱼᱟ᱾
ᱦᱮᱸ ᱦᱮᱸ ᱦᱮ ᱢᱤᱫ ᱥᱮᱫᱟᱭ ᱠᱷᱚᱭᱟᱜ ᱡᱟᱦᱟᱸ ᱠᱚ ᱡᱟᱦᱟᱸ ᱞᱮᱠᱟ ᱠᱚ ᱠᱚᱨᱟᱣ ᱟᱹᱜᱩ ᱠᱟᱫᱟ ᱦᱟᱸᱜ ᱟᱫᱚ ᱚᱱᱟ ᱢᱚᱛᱚ ᱚᱱᱠᱟ ᱜᱮ ᱦᱟᱸᱜ ᱱᱤᱛᱳ ᱫᱚ ᱪᱟᱞᱟᱜ ᱠᱟᱱᱟ᱾ ᱡᱟᱦᱟᱸ ᱵᱟᱛ ᱚᱱᱟ ᱦᱚᱴᱟᱛ ᱢᱟᱨᱮ ᱛᱮ ᱠᱚᱨᱟᱣ ᱦᱚᱸ ᱵᱟᱠᱚ ᱫᱟᱲᱮᱭᱟᱜ ᱜᱮᱭᱟ᱾
ᱦᱩᱸ ᱡᱮᱢᱚᱱ ᱚᱱᱟ ᱡᱟᱦᱟᱸ ᱫᱟᱹᱥᱟᱭ ᱫᱟᱹᱥᱟᱭ ᱫᱚᱠᱚ ᱠᱚᱨᱟᱣ ᱟᱹᱜᱩ ᱫᱟᱸᱥᱟᱭ ᱮᱱᱮᱡ ᱫᱚ ᱚᱱᱟ ᱫᱚ ᱦᱮᱸ ᱪᱟᱜ ᱟᱠᱚ ᱡᱚᱛᱚ ᱜᱮᱠᱚ ᱪᱟᱜᱼᱟ, ᱚᱱᱟ ᱫᱚ ᱵᱟᱝ ᱛᱚ ᱚᱱᱟ ᱫᱚ ᱴᱟᱹᱭᱤᱢ ᱦᱳᱭ ᱞᱮᱠᱷᱟᱱ ᱜᱮ ᱩᱸ ᱫᱟᱸᱥᱟᱭ ᱮᱱᱮᱡ ᱫᱚᱠᱚ ᱪᱟᱞᱟᱜᱼᱟ, ᱚᱱᱟ ᱫᱚᱠᱚ ᱧᱮᱞ ᱟᱹᱜᱩ ᱠᱟᱫ ᱠᱚᱣᱟ ᱠᱚ ᱞᱟᱦᱟ ᱠᱷᱚᱱ ᱜᱮᱞᱮ ᱧᱮᱞ ᱟᱹᱜᱩ ᱠᱟᱫ ᱠᱚᱣᱟ, ᱚᱱᱟ ᱫᱚ ᱱᱮᱛᱟᱨ ᱦᱚᱸᱠᱚ ᱳᱰᱳᱠᱚᱜᱼᱟ ᱞᱟᱦᱟ ᱠᱷᱚᱱᱞᱮ ᱧᱮᱞ ᱟᱹᱜᱩ ᱠᱟᱜ ᱠᱚᱣᱟ ᱟᱨ ᱱᱮᱛᱟᱨ ᱦᱚᱸᱠᱚ ᱳᱰᱳᱠᱚᱜᱼᱟ ᱡᱚᱛᱚ ᱪᱟᱞᱟᱜ ᱦᱩᱭᱩᱜᱼᱟ᱾ ᱪᱟᱞᱟᱜ ᱟᱠᱚ ᱚᱱᱟ ᱛᱮᱜᱮ ᱚᱱᱟ ᱫᱚ ᱞᱟᱡᱟᱣ ᱵᱟᱝ ᱵᱩᱡᱷᱟᱹᱜᱼᱟ, ᱚᱱᱟ ᱦᱚᱸ ᱡᱩᱫᱤ ᱵᱟᱝᱠᱚ ᱠᱚᱨᱟᱣ ᱠᱮᱭᱟ ᱟᱫᱚ ᱦᱚᱴᱟᱛ ᱮᱴᱟᱜ ᱥᱮᱫ ᱡᱚᱫᱤᱞᱮ ᱧᱮᱞ ᱠᱮᱭᱟ ᱚᱱᱟ ᱡᱤᱱᱤᱥᱴᱟ ᱟᱫᱚ ᱟᱞᱮ ᱦᱚᱸ ᱟᱫᱚ ᱞᱟᱡᱟᱣ ᱵᱩᱡᱷᱟᱹᱣ ᱠᱚᱜᱼᱟ, ᱛᱟᱦᱚᱞᱮ ᱟᱯᱮ ᱥᱮᱫ ᱫᱚ ᱫᱟᱸᱥᱟᱭ ᱫᱚᱠᱚ ᱮᱱᱮᱡᱟ ᱥᱮ ᱵᱟᱝ?
ᱦᱮᱸ ᱫᱟᱸᱥᱟᱭᱠᱚ ᱮᱱᱮᱡ ᱜᱮᱭᱟ ᱟᱨ ᱫᱟᱸᱥᱟᱭ ᱠᱚᱠᱚ ᱮᱱᱮᱡ ᱜᱮᱭᱟ, ᱟᱨ ᱥᱮᱨᱮᱧ ᱵᱟᱲᱟᱭ ᱜᱮᱭᱟᱠᱚ ᱮᱱᱮᱡ ᱜᱮᱭᱟ ᱠᱚ ᱪᱟᱞᱟᱜ ᱜᱮᱭᱟ ᱠᱚ,
ᱚ᱾
ᱦᱮᱸ᱾
ᱟᱞᱮ ᱥᱮᱫ ᱦᱚᱸᱠᱚ ᱪᱟᱞᱟᱜᱼᱟ ᱟᱹᱰᱤ ᱨᱟᱹᱥᱠᱟᱹ ᱟᱹᱰᱤ ᱨᱟᱹᱥᱠᱟᱹ ᱜᱮᱠᱚ ᱮᱱᱮᱡ ᱵᱟᱲᱟᱭᱟ ᱥᱮᱨᱮᱧ ᱵᱟᱲᱟᱭᱟᱠᱚ, ᱧᱮᱞ ᱠᱟᱫ ᱠᱚᱣᱟᱞᱤᱧ ᱛᱚ ᱵᱷᱟᱹᱜᱤ ᱜᱮ ᱵᱩᱡᱷᱟᱹᱜᱼᱟ ᱡᱮ ᱪᱟᱞᱟᱣ ᱠᱟᱛᱮ ᱩᱝᱠᱩ ᱥᱚᱸᱜᱮ᱾
ᱦᱮᱸ ᱦᱮᱸ᱾
ᱟᱨ ᱟᱨ ᱟᱯᱮ ᱥᱮᱫ ᱫᱚ ᱛᱟᱦᱚᱞᱮ ᱟᱨ ᱪᱮᱫ ᱯᱚᱨᱚᱵᱽ ᱠᱚ ᱦᱳᱭᱳᱜ ᱜᱮᱭᱟ ᱚᱱᱟ ᱵᱟᱫ ᱠᱟᱛᱮᱫ ᱫᱚ ᱟᱨ ᱮᱴᱟᱜ ᱠᱤᱪᱷᱩ ᱫᱚ ᱵᱟᱝ ᱦᱳᱭᱳᱜᱼᱟ? ᱥᱮ ᱚᱱᱟ ᱠᱚᱜᱮ?
ᱟᱨ ᱮᱴᱟᱜ ᱠᱤᱪᱷᱩ ᱵᱚᱞᱛᱮ ᱫᱚ ᱟᱫᱚ ᱥᱮᱨᱚᱠᱚᱢ ᱫᱚ, ᱚᱻ ᱚᱱᱠᱟ ᱫᱚ ᱡᱟᱦᱟᱸ ᱟᱵᱚ ᱟᱹᱰᱤ ᱯᱟᱛᱟ ᱠᱚ ᱦᱩᱭᱩᱜ ᱜᱮᱭᱟ ᱛᱚ ᱟᱨ ᱱᱚ ᱛᱮᱫᱚ ᱚᱱᱠᱟ ᱫᱚ ᱵᱟᱝ ᱦᱩᱭᱩᱜ ᱜᱮᱭᱟ ᱟᱞᱮ ᱟᱹᱞᱤᱧ ᱥᱮᱫ ᱫᱚ ᱦᱮᱸ,
ᱦᱮᱸ ᱦᱮᱸ ᱵᱟᱛᱟ ᱠᱚ ᱟᱸᱡᱚᱢ ᱠᱟᱱ ᱜᱮᱭᱟ ᱵᱟᱛᱟ ᱠᱚ ᱟᱨ ᱯᱚᱨᱚᱵᱽ ᱠᱚ᱾ ᱡᱮᱢᱚᱱ ᱵᱩᱨᱩ ᱵᱚᱸᱜᱟ ᱦᱩᱭᱩᱜ-ᱟ ᱛᱟᱯᱚᱨᱮ ᱢᱮᱱᱟᱜ-ᱟ ᱪᱟᱠᱚᱞ ᱛᱟᱹᱲᱤ ᱢᱮᱱᱟᱜ-ᱟ᱾ ᱦᱳᱭ ᱪᱷᱟᱛᱟ ᱯᱟᱛᱟ ᱢᱮᱱᱟᱜ-ᱟ ᱚᱱᱟ ᱠᱚ ᱟᱹᱞᱤᱧ ᱴᱷᱮᱱ ᱠᱷᱚᱱ ᱫᱚ ᱟᱹᱰᱤ ᱥᱟᱹᱜᱤᱧ ᱜᱮᱭᱟ ᱟᱫᱚ ᱞᱟᱦᱟ ᱛᱮᱦᱚᱸ ᱟᱫᱚ ᱞᱟᱦᱟ ᱛᱮᱫᱚ ᱟᱸᱡᱚᱢ ᱦᱩᱭ ᱞᱮᱱᱟ ᱤᱭᱟᱹ, ᱞᱟᱦᱟᱛᱮ ᱫᱚ ᱟᱸᱡᱚᱢ ᱦᱩᱭ ᱞᱮᱱᱟ? ᱫᱩ ᱛᱟᱠᱚᱣᱟᱜ ᱤᱭᱟᱹ ᱨᱮ, ᱟᱫᱚ ᱱᱮᱛᱟᱨ ᱢᱟ ᱰᱤᱡᱤᱴᱮᱞ ᱡᱩᱜᱽ ᱦᱩᱭ ᱠᱟᱱᱟ ᱢᱳᱵᱟᱭᱤᱞ ᱛᱮᱜᱮ ᱡᱚᱛᱚ ᱧᱮᱞᱚᱜ ᱠᱟᱱᱟ᱾ ᱟ ᱟᱠᱟ ᱠᱚᱨᱮ ᱦᱩᱭᱩᱜ ᱠᱟᱱᱟ ᱦᱮᱸ᱾
ᱡᱟᱦᱟᱸ ᱢᱚᱵᱟᱭᱤᱞ ᱛᱮᱜᱮ ᱡᱟᱦᱟᱸ ᱧᱮᱞ ᱧᱟᱢ ᱮᱫᱟ ᱚᱱᱟ ᱠᱚᱜᱮ ᱟᱨ ᱵᱟᱝ ᱠᱷᱟᱱ ᱪᱟᱞᱟᱣ ᱫᱚ ᱵᱟᱝ ᱦᱩᱭ ᱠᱟᱱᱟ᱾
ᱦᱳᱭ ᱟᱹᱞᱤᱧ ᱫᱚ ᱪᱟᱞᱟᱣ ᱫᱚᱞᱤᱧ ᱪᱟᱞᱟᱣ ᱠᱟᱱᱟ, ᱵᱩᱨᱩ ᱵᱚᱸᱜᱟ ᱠᱚᱫᱚ ᱪᱟᱞᱟᱣ ᱦᱩᱭ ᱠᱟᱱᱟ᱾ ᱟᱹᱰᱤ ᱨᱟᱹᱥᱠᱟᱹ ᱜᱮ ᱵᱩᱡᱷᱟᱹᱜ-ᱟ᱾ ᱡᱟᱸᱦᱟ ᱥᱤᱞᱫᱟᱹ ᱨᱮ ᱦᱩᱭᱩᱜ ᱵᱩᱨᱩ ᱵᱚᱸᱜᱟ᱾
ᱦᱮᱸ,
ᱚᱱᱟ ᱫᱚ ᱪᱟᱞᱟᱣ ᱦᱩᱭ ᱠᱟᱱᱟ ᱟᱹᱰᱤ ᱨᱟᱹᱥᱠᱟᱹ ᱜᱮ ᱵᱩᱡᱷᱟᱹᱜ-ᱟ ᱚᱱᱟ ᱵᱟᱨ ᱯᱮ ᱫᱷᱟᱣ ᱪᱟᱞᱟᱣ ᱦᱩᱭ ᱠᱟᱱᱟ᱾ ᱵᱩᱨᱩ ᱵᱚᱸᱜᱟ ᱫᱚᱵᱤᱱ ᱪᱟᱞᱟᱣ ᱠᱟᱱᱟ ᱥᱮ ᱵᱟᱝ ᱛᱟᱦᱚᱞᱮ?
ᱵᱟᱝ ᱵᱟᱝ ᱵᱟᱹᱞᱤᱧ ᱪᱟᱞᱟᱣ ᱠᱟᱱᱟ ᱢᱤᱫ ᱫᱷᱟᱣ ᱦᱚᱸ᱾
ᱚ,
ᱦᱩᱸ
ᱱᱚᱣᱟ ᱴᱤᱢ ᱢᱟ ᱪᱟᱵᱟᱭᱮᱱᱟ᱾
ᱟᱪᱪᱷᱟ ᱟᱹᱵᱤᱱ ᱥᱟᱶ ᱨᱚᱲ ᱠᱟᱛᱮᱜ ᱟᱹᱰᱤ ᱢᱚᱸᱡᱽ ᱜᱮᱞᱤᱧ ᱟᱹᱭᱠᱟᱹᱣ ᱠᱮᱫᱟ᱾ ᱦᱮ,
ᱟᱞᱤᱧ ᱦᱚᱸ ᱟᱹᱰᱤ ᱢᱚᱸᱡᱽᱞᱤᱧ ᱟᱹᱭᱠᱟᱹᱣ ᱠᱮᱫᱟ ᱢᱟ,